ᱚᱱᱮ ᱡᱚᱦᱟᱨ ᱡᱚᱦᱟᱨ ᱜᱮ ᱜᱚᱝᱠᱮ ᱾
ᱦᱮᱸ ᱜᱚᱝᱠᱮ ᱡᱚᱦᱟᱨ ᱜᱮ ᱾
ᱛᱚ ᱠᱤᱫᱩᱜ ᱵᱟᱲᱟ ᱦᱩᱭᱱᱟ?
ᱦᱮᱸ ᱠᱮᱫᱚᱜ ᱵᱟᱲᱟ ᱠᱚᱫᱚ ᱦᱳᱭ ᱠᱟᱱᱟ ᱟᱜ ᱟᱢᱟᱜ ᱜᱮ ᱦᱩᱭᱱᱟ? ᱪᱮ ᱵᱟᱝ ᱠᱮᱫᱚᱵ ᱵᱟᱲᱟ ᱠᱚ ᱾
ᱦᱮᱸ ᱠᱮᱫᱚᱜ ᱵᱟᱲᱟ ᱠᱚᱫᱚ ᱦᱩᱭᱱᱟ ᱾
ᱟᱨ ᱚᱲᱟᱜ ᱠᱚᱨᱮ ᱫᱚ ᱪᱮᱜᱠᱟ ᱵᱮᱥ ᱵᱟᱲᱟ ᱜᱮᱛᱚ?
ᱦᱮᱸ ᱦᱮᱸ ᱵᱮᱥ ᱵᱟᱲᱟᱭ ᱜᱮ ᱚᱲᱟᱜ ᱜᱮ ᱚᱲᱟᱜ ᱠᱚᱨᱮ ᱫᱚ ᱟᱯᱮ ᱜᱮ ᱪᱮᱫ ᱞᱮᱠᱟ?
ᱟᱞᱮ ᱦᱚᱸ ᱵᱮᱥ ᱵᱟᱲᱟ ᱜᱮ ᱢᱮᱱᱟᱜ ᱞᱮᱭᱟ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱾
ᱟ ᱪᱟᱪᱷᱟ ᱪᱷᱟ ᱪᱷᱟ ᱟᱹᱰᱤ ᱱᱟᱯᱟᱭ ᱟᱹᱰᱤ ᱱᱟᱯᱟᱭ
ᱜᱚᱝᱠᱮ ᱪᱮᱜ ᱠᱚ ᱠᱟᱹᱢᱤ ᱵᱟᱲᱟ ᱦᱳᱭᱳᱜ ᱠᱟᱱᱟ ᱚᱲᱟᱜ ᱠᱚᱨᱮᱫ ᱫᱚ?
ᱠᱟᱹᱢᱤ ᱵᱟᱲᱟ ᱛᱚ ᱚᱱᱠᱟ ᱫᱚ ᱱᱮᱛᱟᱨ ᱫᱤᱱ ᱫᱚ ᱪᱟᱥᱵᱟᱥ ᱫᱤᱱ ᱛᱚ ᱤᱱᱟᱹ ᱠᱚᱜᱮ ᱟᱨ ᱪᱮᱜ ᱥᱟᱨᱟ ᱵᱟᱲᱟ ᱠᱟᱜ ᱦᱩᱭᱩᱜ ᱠᱟᱱᱟ ᱟᱨ ᱪᱮᱜ? ᱱᱟᱨ ᱪᱮᱜ ᱨᱚᱦᱚᱭ ᱠᱟᱹᱢᱤ ᱠᱚᱜᱮ ᱪᱟᱥᱵᱟᱥ ᱠᱟᱹᱢᱤ ᱠᱚᱜᱮ
ᱟᱪᱪᱷᱟ ᱚᱱᱠᱟᱱ ᱵᱮᱯᱟᱨ ᱾
ᱦᱩᱸ
ᱛᱷᱟᱞᱮ ᱟᱯᱮ ᱥᱮᱫ ᱨᱚᱦᱚᱭ ᱫᱚ ᱛᱤᱱ ᱛᱤᱱ ᱥᱟᱺᱜᱤᱧ ᱠᱮᱫᱟᱯᱮ?
ᱛᱤᱱ ᱥᱟᱺᱜᱤᱧ ᱫᱚ ᱚᱱᱠᱟ ᱫᱚ ᱰᱷᱮᱨ ᱫᱤᱱ ᱠᱷᱚᱱ ᱫᱚ ᱵᱟᱭ ᱫᱟᱜ ᱵᱟᱭ ᱫᱟᱜᱮᱟᱭ ᱦᱩᱸ ᱾ ᱛᱚ ᱱᱮᱜᱼᱮ ᱟᱨ ᱪᱮᱜ ᱥᱚᱯᱛᱟ ᱴᱮᱠ ᱦᱩᱭᱩᱜ ᱠᱟᱱᱟ ᱛᱚ ᱾ ᱚᱱᱠᱟ ᱵᱷᱟᱜᱤᱭ ᱫᱟᱜ ᱠᱟᱫᱟᱭ ᱛᱚ ᱚᱱᱟ ᱠᱷᱟᱹᱛᱤᱨ ᱟᱨ ᱪᱮ ᱨᱚᱦᱚᱭ ᱮ ᱟᱠᱚ ᱨᱚᱦᱚᱭ ᱠᱚ ᱮᱦᱚᱵ ᱜᱚᱫ ᱠᱟᱱᱟ ᱾
ᱟᱪᱪᱷᱟ ᱞᱟᱣ ᱟᱯᱮ ᱥᱮᱫ ᱫᱚ ᱨᱚᱦᱚᱭ ᱫᱚ ᱥᱟᱹᱨᱫᱤ ᱧᱚᱜ ᱠᱟᱱᱟ
ᱦᱩᱸ ᱦᱩᱸ ᱦᱩᱸ ᱾ ᱥᱟᱹᱨᱫᱤ ᱜᱮ ᱪᱟᱞᱟᱜ ᱠᱟᱱᱟ ᱡᱟᱦᱟᱸ ᱠᱚ ᱡᱟᱦᱟᱸ ᱠᱷᱮᱛ ᱠᱚᱭ ᱫᱟᱜ ᱮ ᱫᱟ ᱧᱟᱢ ᱮᱫᱟᱭ ᱥᱮ ᱫᱟᱜ ᱟᱠᱟᱱᱟ ᱦᱮᱸ ᱚᱱᱟ ᱠᱷᱮᱛ ᱾ ᱟᱨ ᱪᱮ ᱠᱚᱱᱴᱤᱱᱤᱭᱩ ᱵᱷᱟᱵᱛᱮ ᱨᱚᱦᱚᱭ ᱪᱟᱞᱟᱜ ᱠᱟᱱᱟ ᱟᱨᱚᱭ ᱱᱚᱜᱚᱭ ᱴᱩᱠ ᱴᱟᱠ ᱮ ᱫᱟᱜ ᱤᱫᱤᱭᱮᱫ ᱜᱮᱭᱟ ᱾ ᱯᱨᱚᱛᱤᱫᱤᱱ ᱜᱮ ᱥᱮᱛᱟᱜ ᱵᱟᱝᱠᱷᱟᱱ ᱟᱹᱩᱵ ᱵᱟᱝᱠᱷᱟᱱ ᱛᱤᱠᱤᱱ ᱟᱨ ᱪᱮᱫ ᱫᱟᱜ ᱫᱚᱭ ᱫᱟᱜ ᱤᱫᱤᱭᱮᱫ ᱾ ᱤᱭᱮ ᱦᱩᱸ ᱟᱫᱚ ᱱᱚᱝᱠᱟ ᱫᱟᱜ ᱪᱟᱞᱟᱜᱼᱟ ᱨᱚᱦᱚᱭ ᱪᱟᱞᱟᱜᱼᱟ ᱫᱟᱜ ᱪᱟᱞᱟᱜᱼᱟ ᱨᱚᱦᱚᱭ ᱪᱟᱞᱟᱜᱼᱟ
ᱟᱪᱪᱷᱟ, ᱛᱟᱞᱮ ᱟᱯᱮ ᱥᱮᱫ ᱫᱚ ᱪᱮ ᱵᱤᱨ ᱫᱤᱥᱚᱢ ᱵᱤᱞᱟᱹᱛ ᱫᱤᱥᱚᱢ ᱪᱮᱫ ᱫᱤᱥᱚᱢ ᱠᱟᱱᱟ?
ᱵᱤᱨ ᱫᱤᱥᱚᱢ᱾
ᱵᱤᱨ ᱫᱤᱥᱚᱢ?
ᱦᱮᱸ,
ᱟᱪᱪᱷᱟ ᱟᱞᱮ ᱥᱮᱱ ᱢᱟᱛᱚ ᱵᱤᱞᱟᱹᱛ ᱫᱤᱥᱚᱢ ᱠᱟᱱᱟ ᱵᱤᱨ ᱫᱤᱥᱚᱢ ᱨᱮ ᱪᱮᱜᱠᱟ? ᱵᱤᱨ ᱫᱤᱥᱚᱢ ᱪᱮᱜᱠᱟ ᱪᱮᱜ ᱠᱚ ᱧᱟᱢᱚᱜᱼᱟ ᱵᱟᱹᱧ ᱵᱟᱰᱟᱭᱟ ᱵᱤᱨ ᱫᱤᱥᱚᱢ ᱟᱯᱮ ᱫᱤᱥᱚᱢ ᱪᱮᱜᱠᱟ? ᱦᱟᱞᱠᱟ ᱞᱮᱭᱟᱧ ᱢᱮ ᱾
ᱟᱪᱪᱷᱟ ᱵᱤᱨ ᱫᱤᱥᱚᱢ ᱵᱤᱨ ᱫᱤᱥᱚᱢ ᱛᱚ ᱵᱤᱨ ᱫᱤᱥᱚᱢ ᱵᱚᱞᱛᱮ ᱫᱚ ᱾ ᱡᱷᱚᱛᱚ ᱠᱤᱪᱷᱩ ᱜᱮ ᱧᱟᱢᱚᱜᱼᱟ ᱦᱮᱸ ᱚᱱᱠᱟ ᱡᱮ ᱚᱵᱷᱟᱵ ᱢᱮᱱᱟᱜᱼᱟ ᱮᱢᱚᱱᱴᱟᱜ ᱜᱚᱞᱯᱚ ᱫᱚ ᱵᱟᱝ ᱠᱟᱱᱟ ᱾ ᱟᱫᱚ ᱢᱤᱫᱴᱤᱡ ᱜᱮ ᱚᱵᱷᱟᱵ ᱟᱨ ᱪᱮᱜ ᱚᱱᱟ ᱫᱟᱜ ᱱᱤᱭᱮ ᱫᱟᱜ ᱱᱤᱭᱮ ᱵᱚᱞᱛᱮᱫᱚ ᱚᱱᱠᱟ ᱜᱮ ᱾ ᱧᱩ ᱫᱟᱜ ᱥᱮ ᱨᱮᱭᱟᱲᱚᱜ ᱫᱟᱜ ᱥᱮ ᱛᱩᱯ ᱯᱤ ᱫᱟᱜ ᱦᱮᱸ ᱚᱱᱠᱟ ᱵᱟᱝ ᱚᱱᱟ ᱫᱟᱜ ᱠᱚ ᱵᱟᱝ ᱧᱟᱢᱚᱜ ᱠᱟᱱᱟ ᱮᱢᱚᱱ ᱴᱟ ᱫᱚ ᱵᱟᱝ ᱾ ᱩᱝᱠᱟ ᱟᱨ ᱪᱮᱜ ᱪᱟᱥ ᱫᱟᱜ ᱾ ᱠᱟᱨᱚᱱ ᱵᱩᱨᱩ ᱫᱤᱥᱚᱢ ᱵᱩᱨᱩ ᱫᱤᱥᱚᱢ ᱥᱮ ᱵᱩᱨᱩ ᱾ ᱮᱞᱟᱠᱟ ᱡᱟᱭᱜᱟ ᱠᱟᱱᱟ ᱛᱚ ᱮᱞᱟᱠᱟ ᱠᱟᱱᱟ ᱾
ᱦᱮᱸ ᱦᱩᱸ ᱾
ᱚᱱᱠᱟ ᱜᱮ ᱟᱨ ᱪᱮᱫ ᱡᱟᱦᱟᱸ ᱟᱨ ᱪᱮᱫ ᱥᱮᱞᱚ ᱦᱮᱸ ᱥᱮᱞᱚ ᱠᱚᱵᱚᱱ ᱞᱟᱹᱭ ᱜᱮᱭᱟ ᱾ ᱦᱮᱸ ᱠᱚ ᱟᱨ ᱪᱮᱫ ᱚᱱᱠᱟ ᱵᱟᱹᱭᱥᱟᱹᱣ ᱵᱟᱹᱱᱩᱜᱼᱟ ᱥᱮ ᱵᱟᱝᱞᱮ ᱵᱟᱹᱭᱥᱟᱹᱣ ᱫᱟᱲᱮᱣᱟ ᱠᱟᱫᱟ ᱦᱩᱸ ᱾ ᱚᱱᱠᱟ ᱦᱚᱭᱛᱚ ᱚᱱᱠᱟ ᱵᱷᱟᱵᱛᱮ ᱴᱟᱠᱟ ᱯᱚᱭᱥᱟ ᱠᱚ ᱵᱟᱹᱱᱩᱜ ᱵᱟᱹᱱᱩᱜᱼᱟ ᱾ ᱦᱩᱸ ᱥᱮ ᱚᱱᱠᱟ ᱦᱚᱭᱛᱳ ᱩᱸ ᱚᱱᱠᱟ ᱠᱷᱮᱛ ᱠᱚ ᱵᱟᱹᱱᱩᱜᱼᱟ ᱾ ᱦᱩᱸ ᱡᱟᱦᱟᱸ ᱫᱚ ᱦᱚᱳᱭᱛᱚ ᱱᱚᱣᱟ ᱥᱮᱞᱳ ᱱᱚᱸᱰᱮ ᱵᱟᱹᱭᱥᱟᱹᱣ ᱠᱟᱛᱮᱜ ᱡᱚᱛᱚ ᱠᱷᱮᱛ ᱛᱟᱵᱚᱜᱼᱟ ᱾ ᱦᱩᱸ ᱠᱟᱨᱚᱱ ᱮᱸ ᱾ ᱮᱸ ᱚᱱᱠᱟ ᱟᱨ ᱪᱮᱫ ᱱᱟᱢᱟᱞ ᱫᱤᱥᱚᱢ ᱞᱮᱠᱟ ᱫᱚ ᱟᱨ ᱪᱮᱫ ᱚᱱᱠᱟᱱᱟᱜ ᱯᱞᱮᱱ ᱡᱟᱭᱜᱟ ᱛᱚ ᱟᱨ ᱵᱟᱝ ᱠᱟᱱᱟ ᱾ ᱢᱟᱱᱮ ᱵᱩᱨᱩ ᱫᱤᱥᱚᱢ ᱡᱟᱭᱜᱟ ᱛᱚ ᱚᱱᱠᱟ ᱜᱮ ᱟᱨ ᱪᱮᱫ ᱟᱫᱚ ᱱᱚᱜ ᱚᱝᱠᱟ ᱟᱨ ᱪᱮᱫ ᱢᱟᱱᱮ ᱢᱤᱫ ᱫᱷᱟᱣ ᱢᱤᱫ ᱫᱷᱟᱣ ᱫᱟᱜᱟᱭ ᱛᱚ ᱟᱫᱚ ᱚᱱᱟ ᱠᱷᱟᱹᱛᱤᱨ ᱟᱨ ᱪᱮᱫ ᱢᱤᱫ ᱫᱷᱟᱣ ᱜᱮ ᱟᱨ ᱪᱮᱫ ᱪᱟᱥ ᱦᱩᱭᱩᱜ ᱛᱟᱞᱮᱭᱟ ᱾ ᱟᱫᱚ ᱟᱨ ᱪᱮᱫ ᱵᱟᱨ ᱫᱷᱟᱣ ᱜᱟᱱ ᱡᱩᱫᱤ ᱪᱟᱥ ᱦᱩᱭ ᱠᱚᱜᱼᱟ ᱛᱟᱦᱚᱞᱮ ᱟᱞᱮ ᱦᱚᱸ ᱟᱨ ᱥᱮ ᱟᱹᱰᱤ ᱵᱷᱟᱹᱜᱤ ᱞᱮ ᱢᱚᱱᱮ ᱠᱮᱭᱟ ᱥᱮ ᱟᱹᱰᱤ ᱵᱮᱥ ᱦᱩᱭ ᱠᱚᱜᱼᱟ ᱾ ᱠᱤᱪᱷᱩ ᱜᱟᱱ ᱦᱚᱭᱛᱚ ᱴᱟᱠᱟ ᱯᱚᱭᱥᱟᱹ ᱠᱚ ᱦᱚᱭᱛᱚ ᱛᱟᱦᱮᱸ ᱠᱚᱜᱼᱟ ᱾ ᱦᱮᱸ, ᱟᱫᱚ ᱱᱤᱛᱚᱜ ᱦᱚᱸ ᱡᱮ ᱱᱤᱛᱚᱜ ᱡᱮ ᱮᱠᱟᱞ ᱜᱮ ᱵᱟᱹᱱᱩᱜᱼᱟ ᱮᱢᱚᱱ ᱛᱮ ᱜᱚᱞᱯᱷᱚ ᱫᱚ ᱵᱟᱝᱠᱷᱟᱱ ᱱᱤᱛᱚᱜ ᱦᱚᱸ ᱚᱱᱠᱟᱜ ᱜᱮ ᱟᱨ ᱪᱮᱫ ᱚᱱᱟ ᱟᱨ ᱪᱮᱫ ᱚᱱᱟ ᱯᱚᱨᱤᱥᱛᱷᱤᱛᱤ ᱨᱮ ᱡᱮᱦᱮᱛᱩ ᱦᱟᱨᱟ ᱵᱩᱨᱩᱜ ᱦᱩᱭᱩᱜ ᱠᱟᱱᱟ ᱥᱮ ᱛᱟᱦᱮᱸᱱ ᱦᱩᱭᱩᱜ ᱠᱟᱱᱟ ᱾ ᱛᱟᱦᱞᱮ ᱚᱱᱟ ᱥᱟᱞᱟᱜ ᱛᱮ ᱟᱨᱥᱮ ᱮᱰᱡᱟᱥᱴ ᱠᱟᱛᱮ ᱛᱟᱦᱮᱸᱱ ᱦᱩᱭᱩᱜ ᱠᱟᱱᱟ ᱦᱩᱸ, ᱥᱮ ᱠᱚᱨᱟᱣ ᱤᱫᱤ ᱦᱩᱭᱩᱜ ᱠᱟᱱᱟ ᱾ ᱞᱟᱯᱷᱟ ᱥᱮ
ᱟᱪᱪᱷᱟ, ᱛᱟᱦᱚᱞᱮ ᱜᱚᱝᱠᱮ ᱟᱯᱮ ᱫᱚ ᱢᱟᱱᱮ ᱵᱚᱪᱷᱚᱨ ᱨᱮ ᱢᱤᱫ ᱫᱷᱟᱣ ᱜᱮᱯᱮ ᱪᱟᱥ ᱜᱮᱭᱟ?
ᱦᱮᱸ ᱟᱞᱮ ᱫᱚ ᱢᱤᱫ ᱫᱷᱟᱣ ᱜᱮᱞᱮ ᱪᱟᱥ ᱜᱮᱭᱟ, ᱟᱨ ᱦᱮᱸ ᱪᱮᱫ ᱠᱚ ᱧᱟᱢᱚᱜᱼᱟ ᱴᱷᱤᱠ ᱚᱱᱟ ᱫᱚ ᱵᱟᱹᱧ ᱞᱟᱹᱭᱟᱫ ᱢᱮᱭᱟ ᱦᱮᱸ ᱱᱚᱜᱼᱚᱭ ᱡᱮᱢᱚᱱ ᱵᱩᱨᱩ ᱫᱮᱥ ᱠᱷᱚᱱ ᱫᱚ ᱵᱮᱥᱤᱨ ᱵᱷᱟᱜ ᱜᱮ ᱛᱚ ᱥᱟᱨᱡᱚᱢ ᱵᱟᱜᱟᱱ ᱜᱮ ᱛᱟᱦᱮᱸᱱᱟ ᱥᱮ ᱥᱟᱨᱡᱚᱢ ᱫᱟᱨᱮᱜ ᱜᱮ ᱛᱟᱦᱮᱸᱱᱟ ᱵᱩᱨᱩ ᱠᱚᱨᱮ ᱫᱚ ᱾ ᱛᱟᱦᱚᱞᱮ ᱮᱸ ᱵᱩᱨᱩ ᱠᱷᱚᱱ ᱫᱚ ᱮ ᱴᱩ ᱡᱮᱴ ᱡᱚᱛᱚ ᱜᱮ ᱧᱟᱢᱚᱜᱼᱟ, ᱵᱮᱥᱤᱨ ᱵᱷᱟᱜᱽ ᱠᱷᱮᱛᱛᱨᱮ ᱡᱟᱦᱟᱸ ᱫᱚ ᱵᱩᱨᱩ ᱠᱷᱚᱱ ᱧᱟᱢᱚᱜ ᱨᱮᱱᱟᱜ ᱫᱚᱨᱠᱟᱨ ᱠᱟᱱᱟ, ᱦᱮᱸ ᱡᱮᱢᱚᱱ ᱡᱚ ᱵᱤᱞᱤ ᱠᱚᱢᱟ ᱧᱟᱢᱚᱜ ᱜᱮ ᱦᱮᱸ ᱾ ᱡᱮᱢᱚᱱ ᱛᱮᱨᱮᱞ, ᱛᱟᱨᱚᱵᱽ, ᱵᱷᱩᱸᱰᱨᱩ ᱠᱚ ᱦᱮᱸ ᱵᱤᱵᱷᱤᱱᱱᱚ ᱨᱚᱠᱚᱢ ᱡᱮᱢᱚᱱ ᱛᱟᱨᱯᱚᱨᱮ ᱚᱱᱟ ᱡᱚ ᱠᱚᱢᱟ ᱧᱟᱢᱚᱜ ᱜᱮ ᱱᱮᱛᱟᱨ ᱮᱸ ᱮᱸ ᱪᱮᱫ‌ ᱠᱟᱧ ᱞᱟᱹᱭᱟ? ᱮᱸ ᱫᱟᱜ ᱫᱟᱜ ᱡᱟᱹᱯᱩᱫ ᱫᱤᱱ ᱫᱚ ᱡᱮᱢᱚᱱ ᱩᱫᱽ ᱯᱩᱴᱠᱟᱹ ᱠᱚ ᱧᱟᱢᱚᱜ ᱠᱟᱱᱟ ᱾ ᱟᱨ
ᱟᱪᱪᱷᱟ ᱾
ᱯᱤᱴᱷᱟᱹ ᱟᱵᱚ ᱯᱤᱴᱷᱟᱹ ᱵᱟᱲᱟ ᱞᱟᱹᱜᱤᱫ ᱛᱚᱠᱷᱚᱱ ᱫᱚ ᱯᱟᱛᱲᱟ ᱠᱚ ᱥᱟᱠᱟᱢ ᱠᱚ ᱡᱮᱢᱚᱱ ᱡᱚᱛᱚ ᱜᱮ ᱟᱨ ᱪᱮᱫ ᱦᱮᱡ ᱵᱟᱲᱟ ᱟᱹᱜᱩᱭ ᱦᱩᱭᱩᱜ ᱜᱮᱭᱟ ᱾ ᱦᱩᱸ ᱾ ᱢᱚᱴᱟᱢᱩᱴᱤ ᱵᱩᱨᱩ ᱠᱷᱚᱱ ᱡᱟᱦᱟᱸ ᱠᱚ ᱟᱨ ᱪᱮᱫ ᱧᱟᱢᱚᱜ ᱨᱮᱱᱟᱜ ᱫᱚᱨᱠᱟᱨ ᱠᱟᱱᱟ ᱚᱱᱟ ᱠᱚᱫᱚ ᱟᱨ ᱪᱮᱫ ᱡᱚᱛᱚ ᱜᱮ ᱟᱨ ᱪᱮᱫ ᱧᱟᱢᱚᱜ ᱠᱟᱱᱟ ᱾
ᱟᱪᱪᱷᱟ ᱚᱱᱠᱟᱱ ᱜᱮ ᱯᱟᱞᱮᱫ ᱾
ᱛᱟᱦᱚᱞᱮ ᱜᱚᱝᱠᱮ ᱟᱯᱮ ᱥᱮᱫ ᱛᱮᱨᱮᱞ ᱫᱟᱨᱮ, ᱛᱮᱨᱮᱞ ᱫᱟᱨᱮ ᱠᱚ ᱢᱮᱱᱟᱜ-ᱟ ᱛᱚ?
ᱦᱩᱸ ᱦᱩᱸ ᱦᱩᱸ ᱦᱩᱸ ᱾
ᱟᱨ ᱟᱫᱚ ᱜᱚᱝᱠᱮ ᱚᱱᱟ ᱛᱟᱨᱚᱵ ᱵᱤᱞᱤ ᱫᱚ ᱪᱮᱫ ᱠᱟᱱᱟ? ᱚᱱᱟ ᱵᱟᱹᱧ ᱵᱟᱰᱟᱭᱟ ᱾
ᱛᱟᱨᱚᱵ ᱵᱤᱞᱤ ᱫᱚ ᱳᱭ ᱟᱨ ᱪᱮᱫ ᱡᱟᱹᱱᱩᱢ ᱵᱤᱞᱤ ᱴᱟᱭᱤᱯ ᱠᱟᱱᱟ ᱟᱨ ᱪᱮᱫ ᱦᱩᱸ ᱾
ᱛᱟ
ᱛᱟᱨᱚᱵ ᱵᱤᱞᱤ ᱫᱚ ᱢᱟᱱᱮ ᱤᱱᱠᱟᱹᱱ ᱧᱚᱜ ᱜᱮᱭᱟ ᱟᱨ ᱪᱮᱫ ᱦᱮᱸ ᱫᱚᱢᱮ ᱞᱟᱹᱴᱩ ᱡᱟᱹᱱᱩᱢ ᱫᱚ ᱵᱟᱝ ᱦᱮᱸ᱾ ᱠᱟᱹᱴᱤᱡ ᱦᱟᱞᱠᱟ ᱟᱨ ᱠᱤ ᱪᱷᱳᱴᱳ ᱧᱚᱜ ᱡᱟᱹᱱᱩᱢ ᱟᱨ ᱪᱮᱫ ᱦᱩᱸ᱾ ᱠᱟᱹᱴᱤᱡ ᱧᱚᱜ ᱡᱟᱹᱱᱩᱢ ᱡᱟᱦᱟᱸ ᱞᱮᱠᱟ ᱟᱨ ᱱᱚᱠᱟ ᱴᱟᱭᱵᱟᱨ ᱪᱮᱫ ᱛᱟᱨᱚᱵ ᱵᱤᱞᱤ ᱫᱚ᱾
ᱟᱪᱪᱷᱟ ᱟᱫᱚ ᱚᱱᱟ ᱠᱚ ᱚᱱᱟ ᱠᱚ ᱡᱤᱱᱤᱥ ᱟᱞᱮ ᱥᱮ ᱢᱟᱛ ᱵᱟᱹᱱᱩᱜᱼᱟ ᱟᱞᱮ ᱫᱚ ᱵᱟᱞᱮ ᱧᱮᱞ ᱠᱮᱫᱟ ᱚᱱᱟ ᱠᱚᱫᱚ᱾ ᱛᱟᱞᱦᱮ ᱜᱚᱢᱠᱮ? ᱛᱮᱨᱮᱞ ᱵᱮᱞᱮ ᱠᱚ ᱟᱨ ᱛᱟᱨᱚᱵ ᱵᱮᱞᱮ ᱠᱚ, ᱮ ᱡᱮ ᱥᱚᱥᱚ ᱵᱮᱞᱮ ᱠᱚ ᱥᱮ ᱵᱷᱩᱸᱰᱨᱩ ᱵᱮᱞᱮ ᱠᱚ, ᱚᱱᱟ ᱠᱚ᱾ ᱠᱚ ᱟᱠᱷᱨᱤᱧ ᱠᱚ ᱵᱟᱯᱮ ᱤᱫᱤ ᱜᱮᱭᱟ ᱵᱟᱡᱟᱨ ᱥᱮᱫ?
ᱦᱮᱸ ᱱᱤᱥᱪᱳᱭ ᱱᱤᱥᱪᱳᱭ ᱟᱹᱠᱷᱨᱤᱧ ᱠᱚ ᱤᱫᱤ ᱵᱟᱲᱟ ᱦᱩᱭᱩᱜ ᱜᱮᱭᱟ, ᱚᱱᱠᱟ ᱡᱚᱠᱷᱚᱱ ᱥᱤᱡᱤᱱ ᱡᱚᱠᱷᱚᱱ ᱟᱛᱮ ᱩᱱ ᱦᱚᱸᱛᱚ ᱥᱤᱡᱤᱱ ᱨᱮᱜᱮ ᱛᱚ ᱵᱤᱞᱤᱜᱼᱟ ᱥᱮ ᱡᱚᱜᱼᱟ᱾ᱦᱮᱸ, ᱛᱟᱦᱚᱞᱮ ᱥᱤᱡᱤᱱ ᱨᱮᱜᱮ ᱟᱨ ᱪᱮᱫ ᱚᱱᱟ ᱠᱚ ᱤᱫᱤ ᱵᱟᱲᱟᱭ ᱦᱩᱭᱩᱜ ᱜᱮᱭᱟ ᱦᱮᱸ ᱡᱮᱢᱚᱱ ᱠᱚ ᱢᱟᱛ ᱠᱚᱢ ᱠᱚ ᱠᱚᱭᱰᱤ ᱠᱚ ᱚᱱᱟ ᱦᱚᱸ ᱢᱤᱫᱴᱮᱡ ᱥᱤᱡᱤᱱ ᱢᱮᱱᱟᱜᱼᱟ᱾ ᱡᱟᱦᱟᱸ ᱥᱤᱡᱤᱱ ᱨᱮ ᱟᱨ ᱪᱮᱫ ᱧᱩᱨᱩᱜ ᱜᱮᱭᱟ ᱥᱮ ᱡᱚ ᱵᱟᱦᱟᱜ ᱜᱮᱭᱟ ᱦᱮᱸ? ᱛᱟᱦᱚᱞᱮ ᱚᱱᱠᱟ ᱥᱤᱡᱤᱱ ᱚᱱᱩᱡᱟᱭᱤ ᱫᱚ ᱡᱚ ᱛᱚᱠᱷᱚᱱ ᱟᱨ ᱪᱮᱫ ᱮᱸ ᱫᱚᱢᱮ ᱦᱩᱭᱩᱜ ᱜᱮᱭᱟ ᱥᱮ ᱵᱩᱨᱩ ᱠᱚ ᱪᱟᱞᱟᱣ ᱵᱟᱲᱟ ᱦᱩᱭᱩᱜ ᱜᱮᱭᱟ ᱛᱚᱠᱷᱚᱱ ᱫᱚ ᱟᱨ ᱪᱮᱫ? ᱦᱮᱸ ᱱᱤᱡᱮ ᱦᱚᱸ ᱡᱚᱢ ᱵᱟᱲᱟᱭ ᱦᱩᱭᱩᱜ ᱜᱮᱭᱟ ᱟᱨ ᱟᱠᱷᱨᱤᱧ ᱠᱚᱦᱚᱸ ᱠᱚ ᱤᱫᱤᱭ ᱜᱮᱭᱟ᱾
ᱟᱪᱪᱷᱟ ᱚᱱᱠᱟᱱ ᱵᱮᱵᱽᱥᱟ ᱡᱤᱱᱤᱥ
ᱦᱮᱸ ᱦᱮᱸ᱾
ᱛᱟᱦᱚᱞᱮ, ᱟᱨ ᱜᱚᱢᱠᱮ ᱛᱟᱦᱞᱮ ᱟᱯᱮ ᱥᱮᱫ ᱢᱟᱛᱚ ᱵᱤᱨ ᱫᱤᱥᱚᱢ ᱠᱟᱱᱟ ᱟᱯᱮ ᱭᱟᱜ ᱛᱟᱦᱚᱞᱮ ᱵᱤᱨ ᱫᱤᱥᱚᱢ ᱨᱮ ᱮᱸ ᱠᱩᱞ ᱵᱟᱱᱟ ᱦᱟᱹᱛᱤ ᱢᱟᱨᱟᱜ ᱠᱚ ᱵᱟᱹᱱᱩᱜ ᱠᱚᱣᱟ?
‌ ᱢᱮᱱᱟᱜ ᱠᱚᱣᱟ ᱢᱟᱱᱮ ᱠᱩᱞ ᱮᱸ ᱠᱩᱞ ᱟᱨ ᱵᱟᱱᱟ ᱛᱮᱫ ᱵᱟᱱᱩᱜ ᱠᱚᱣᱟ᱾ ᱵᱟᱠᱷᱟᱱ ᱫᱚ ᱦᱟᱛᱤ ᱟᱨ ᱢᱟᱨᱟᱜ ᱠᱚᱫᱚ ᱢᱮᱱᱟᱜ ᱠᱚᱜᱮ ᱭᱟ᱾ ᱟᱨ ᱛᱟᱪᱷᱟᱲᱟ ᱛᱩᱭᱩ ᱨᱩᱸᱰᱟᱹ ᱦᱟᱰᱜᱟᱨ ᱤᱛᱛᱟᱫᱤ ᱤᱛᱛᱟᱫᱤ ᱟᱨ ᱪᱮᱜ ᱡᱚᱛᱚ ᱜᱮ ᱟᱨ ᱪᱮᱜ ᱢᱮᱱᱟᱜ ᱠᱚᱣᱟ᱾
ᱟᱪᱪᱷᱟ?
ᱦᱮᱸ ᱢᱟ ᱞᱟᱹᱭ ᱵᱮᱱ?
ᱛᱟᱦᱚᱞᱮ ᱩᱱᱠᱩ ᱡᱩᱫᱤ ᱦᱟᱹᱛᱷᱤ ᱠᱚᱠᱚ ᱛᱟ ᱢᱮᱱᱟᱜ ᱠᱚᱣᱟ ᱛᱟᱦᱚᱞᱮ ᱚᱱᱟ ᱥᱩᱨ ᱥᱩᱯᱩᱨ ᱠᱚᱨᱮ ᱡᱚᱠᱷᱚᱱ ᱯᱮ ᱨᱚᱦᱚᱭ ᱜᱮᱭᱟ ᱪᱟᱥ ᱜᱮᱭᱟ ᱯᱮ ᱦᱟᱛᱷᱤ ᱠᱚᱫᱚ ᱟᱯᱮ ᱱᱤᱥᱪᱳᱭ ᱠᱚ ᱡᱚᱢ ᱛᱟᱯᱮ ᱜᱮᱭᱟ ᱦᱚ ᱤᱭᱟᱹ
ᱦᱮᱸ, ᱦᱮᱸ ᱱᱤᱥᱪᱚᱭ ᱱᱤᱥᱪᱚᱭ ᱦᱩᱲᱩ ᱠᱚᱠᱚ ᱡᱚᱢ ᱜᱮᱭᱟ᱾
ᱛᱟᱦᱚᱞᱮ ᱥᱟᱵᱽ ᱛᱟᱦᱚᱞᱮ ᱥᱚᱨᱠᱟᱨ ᱥᱮᱜ ᱠᱷᱚᱱ ᱠᱤᱝᱵᱟ ᱯᱷᱚᱨᱮᱥ ᱰᱤᱯᱟᱨᱢᱮᱱ ᱥᱮᱜ ᱠᱷᱚᱱ ᱡᱟᱦᱟᱸᱱᱟᱜ ᱟ ᱠᱷᱚᱛᱤ ᱯᱩᱨᱚᱱ ᱠᱚᱯᱮ ᱧᱟᱢ ᱜᱮᱭᱟ ᱥᱮ ᱵᱟᱝ?
ᱮᱜ ᱚᱱᱠᱟ ᱦᱟᱞᱠᱟ ᱯᱷᱩᱞᱠᱟ ᱡᱩᱫᱤ ᱠᱚ ᱡᱚᱢᱟ ᱛᱟᱦᱟᱞᱮ ᱚᱱᱟ ᱫᱚ ᱦᱚᱭᱛᱚ ᱵᱟᱝ ᱧᱟᱢᱚᱜ-ᱟ ᱢᱮᱱᱠᱷᱟᱱ ᱡᱚᱠᱷᱚᱱ ᱜᱮ ᱵᱮᱥᱤ ᱵᱮᱥᱤ ᱠᱚ ᱡᱚᱢ ᱜᱮᱭᱟ ᱦᱮᱸ ᱮᱸᱜ ᱦᱟ ᱛᱤ ᱫᱚ ᱟᱨ ᱚᱱᱠᱟ ᱥᱤᱝᱜᱮᱞ ᱥᱮ ᱮᱠᱞᱟ ᱮᱜ ᱮᱠᱞᱟ ᱜᱮ ᱦᱤᱡᱩᱜ ᱟᱭ ᱮᱢᱚᱱ ᱴᱟ ᱫᱚ ᱵᱟᱝ ᱦᱟᱹᱛᱤ ᱫᱚ ᱦᱩᱭᱩᱜ ᱠᱚᱱᱟ ᱠᱚ ᱢᱚᱬᱮ ᱜᱚᱴᱮᱡ ᱛᱩᱨᱩᱭ ᱜᱚᱴᱮᱡ ᱫᱚᱥ ᱴᱤ ᱚᱝᱠᱟ ᱟᱨ ᱪᱮᱫ ᱜᱚᱴ ᱴᱟᱭᱤᱯ ᱠᱚ ᱛᱟᱦᱮᱱ ᱜᱮᱭᱟ᱾ ᱛᱟᱨ ᱢᱩᱫᱽᱫᱷᱮ ᱚᱱᱠᱟ ᱵᱩᱪ ᱠᱟᱜ ᱢᱮ ᱢᱤᱫᱴᱤᱡ ᱠᱷᱮᱛ ᱨᱮ ᱡᱩᱫᱤ ᱠᱚ ᱟᱬᱜᱚᱱᱟ᱾ ᱛᱟᱦᱚᱞᱮ ᱛᱚ ᱚᱱᱟ ᱦᱩᱲᱩ ᱡᱚᱛᱚ ᱠᱚ ᱡᱚᱢ ᱪᱟᱵᱟᱭ ᱜᱮᱭᱟ ᱟᱨ ᱛᱟᱪᱷᱟᱲᱟ, ᱵᱩᱨᱩ ᱫᱤᱥᱚᱢ, ᱚᱸ ᱵᱩᱨᱩ ᱫᱤᱥᱚᱢ ᱮᱞᱟᱠᱟ ᱛᱟᱨ ᱢᱟᱱᱮ ᱵᱩᱨᱩ ᱫᱷᱟᱥᱱᱟ ᱠᱚᱨᱮ ᱥᱮ ᱵᱩᱨᱩ ᱥᱩᱨ ᱠᱚᱨᱮ, ᱮᱸ ᱠᱷᱮᱛ ᱢᱚᱛᱚ ᱛᱟᱦᱮᱱ ᱜᱮ ᱦᱩᱸ ᱛᱟᱦᱚᱞᱮ ᱚᱱᱠᱟ ᱜᱮ ᱟᱨ ᱪᱮᱫ ᱡᱚ ᱠᱷᱚᱱ ᱮᱸ ᱡᱩᱫᱤ ᱚᱶᱟ ᱢᱤᱫᱴᱤᱡ ᱠᱷᱮᱛ ᱨᱮᱱᱟᱜ ᱡᱚᱫᱤ ᱡᱷᱚᱛᱚ ᱠᱚ ᱡᱚᱛᱚ ᱡᱚᱢ ᱪᱟᱵᱟᱭ ᱜᱮᱭᱟ ᱥᱮ ᱪᱟᱵᱟ ᱵᱟᱲᱟᱣ ᱠᱟᱜ ᱜᱮᱭᱟ ᱠᱚ ᱦᱮᱸ ᱛᱚᱠᱷᱚᱱ ᱫᱚ ᱟᱨ ᱪᱮᱜ? ᱚᱱᱠᱟ ᱜᱮ ᱮᱸ ᱚᱵᱷᱤᱡᱳᱜᱽ ᱵᱟᱲᱟ ᱦᱩᱭ ᱠᱟᱱ ᱜᱮᱭᱟ ᱥᱮ ᱧᱟᱢ ᱵᱟᱲᱟ ᱠᱟᱫ ᱜᱮᱭᱟ ᱠᱚ ᱟᱨ ᱪᱮᱫ ᱠᱤᱝᱵᱟ ᱠᱚ ᱚᱱᱟ ᱥᱚᱢᱚᱭ ᱡᱟ ᱥᱚᱠᱛᱚᱭ ᱫᱟᱜ ᱠᱮᱫᱟᱭ᱾ ᱦᱮᱸ ᱫᱟᱜ-ᱟᱸ ᱫᱟᱜ ᱥᱚᱢᱚᱭ ᱵᱤᱵᱷᱤᱱᱱᱚ ᱨᱚᱠᱚᱢ ᱟᱨ ᱪᱮᱫ ᱮᱸ ᱛᱤᱨᱯᱳᱞ ᱠᱚᱠᱚ ᱮᱢ ᱵᱟᱲᱟ ᱟᱠᱟᱱᱟ ᱾ ᱥᱮ ᱥᱟᱦᱟᱡᱚ ᱦᱚᱸᱠᱚ ᱮᱢ ᱵᱟᱲᱟ ᱟᱠᱟᱱ ᱜᱮᱭᱟ ᱡᱟᱦᱟᱸᱭ ᱠᱚᱣᱟᱜ ᱚᱲᱟᱜ ᱠᱚ ᱨᱟᱯᱩᱫ ᱵᱟᱲᱟ ᱜᱮᱭᱟ ᱾ ᱦᱮᱸ ᱢᱟᱡᱷᱮ ᱢᱟᱡᱷᱮ ᱡᱮᱢᱚᱱ ᱟ ᱫᱚᱢᱮᱭ ᱫᱟᱜ ᱜᱮᱭᱟᱭ ᱦᱩᱸ, ᱛᱟᱦᱚᱞᱮ ᱟᱞᱮ ᱱᱚᱛᱮ ᱫᱚ ᱜᱮᱸ ᱵᱮᱜ ᱟᱞᱮ ᱱᱚᱛᱮ ᱫᱚ ᱵᱮᱥᱤᱨ ᱵᱷᱟᱜᱽ ᱛᱚ ᱤᱭᱟᱹ ᱦᱟᱥᱟ ᱚᱲᱟᱜ ᱠᱮᱸ ᱮᱸ ᱦᱟᱥ ᱦᱟᱥᱟ ᱚᱲᱟᱜ ᱵᱚᱞᱛᱮ ᱫᱚ ᱟᱵᱚ ᱥᱟᱱᱛᱟᱲ ᱫᱚ ᱵᱮᱥᱤ ᱜᱮ ᱞᱮ ᱦᱟᱥᱟ ᱚᱲᱟᱜ ᱜᱮ ᱛᱟᱦᱮᱱ ᱛᱟᱵᱚᱱ ᱜᱮᱭᱟ ᱚᱱᱠᱟ ᱟᱨ ᱪᱮᱫ ᱮ ᱸ ᱵᱤᱥᱮᱥ ᱠᱤᱪᱷᱩ ᱟᱨ ᱪᱮᱫ ᱚᱱᱟ ᱴᱟᱠᱟ ᱯᱚᱭᱥᱟ ᱫᱚ ᱦᱚᱭᱛᱚ ᱵᱟᱝ ᱛᱟᱦᱮᱱ ᱛᱟᱵᱚᱱ ᱜᱮᱭᱟ ᱦᱮᱸ ᱾ ᱛᱚᱵᱩ ᱟᱨ ᱪᱮᱫ ᱟᱵᱚᱣᱟᱜ ᱫᱤᱱ ᱪᱟᱞᱟᱣ ᱞᱮᱠᱟ ᱫᱚ ᱢᱚᱴᱟᱼᱢᱩᱴᱤ ᱛᱟᱸᱱ ᱛᱟᱦᱮᱱ ᱜᱮᱭᱟ ᱛᱚᱵᱩ ᱡᱮ ᱟᱵᱚ ᱫᱤᱠᱩ ᱞᱮᱠᱟ ᱥᱮ ᱪᱷᱟᱛᱤᱠ ᱞᱮᱠᱟ ᱮᱸ ᱵᱤᱞᱰᱤᱝ ᱵᱚᱱ ᱵᱮᱱᱟᱣᱟ ᱦᱮᱸ ᱵᱤᱞᱰᱤᱝ ᱵᱮᱱᱟᱣ ᱠᱟᱛᱮᱜ ᱵᱚᱱ ᱛᱟᱦᱮᱱ ᱜᱮᱭᱟ ᱚᱱᱠᱟ ᱦᱚᱭᱛᱚ ᱡᱷᱚᱛᱚ ᱦᱚᱲᱟᱜ ᱥᱚᱢᱚᱨᱛᱷᱚ ᱠᱚ ᱵᱟᱝ ᱛᱟᱦᱮᱱ ᱜᱮᱭᱟ ᱾ ᱥᱮ ᱡᱟᱦᱟᱸᱭ ᱢᱤᱫ ᱵᱟᱨ ᱦᱚᱲᱟᱜ ᱜᱮ ᱥᱟᱢᱚᱨᱛᱷᱚ ᱦᱚᱭᱛᱚ ᱛᱟᱦᱮᱱ ᱜᱮᱭᱟ ᱥᱮ ᱩᱱᱠᱩ ᱠᱚᱨᱟᱣᱮᱫ ᱜᱮᱭᱟ ᱠᱚ ᱾ ᱦᱮᱸ ᱚᱲᱟᱜ ᱫᱩᱣᱟᱹᱨ ᱠᱟᱫᱟ ᱠᱚ ᱛᱚᱵᱮ ᱱᱚᱛᱮ ᱫᱚ ᱵᱮᱥᱤᱨ ᱵᱷᱟᱜ ᱜᱮ ᱟᱨ ᱪᱮᱫ ᱦᱟᱥᱟ ᱚᱲᱟᱜ ᱾
ᱦᱮᱸ ᱾ ᱛᱟᱢ ᱠᱷᱟᱱ ᱫᱟᱠᱟ‌
ᱦᱩᱸ ᱾
ᱪᱟᱥ ᱜᱚᱝᱠᱮ ᱛᱟᱦᱚᱞᱮ ᱟᱯᱮ ᱫᱚ ᱵᱤᱨ ᱫᱤᱥᱚᱢ ᱨᱮᱱ ᱦᱚᱲ ᱛᱚ ᱛᱟᱦᱚᱞᱮ ᱟᱯᱮ ᱫᱚ ᱞᱩᱢᱟᱹᱝ ᱠᱚᱯᱮ ᱪᱟᱥ ᱵᱟᱲᱟ ᱠᱚ ᱜᱮᱭᱟ ᱥᱮ ᱵᱟᱝ?
ᱞᱩᱢᱟᱹᱝ ᱵᱚᱞᱛᱮ ᱫᱚ ᱦᱮᱸ ᱟᱞᱮ ᱱᱚᱜ-ᱚᱱᱟ ᱥᱩᱨ ᱨᱮᱫᱚ ᱦᱚᱭ ᱛᱚᱵ ᱟ ᱦᱮᱸ ᱞᱩᱢᱟᱹᱝ ᱞᱩᱢᱟᱹᱝ ᱾ ᱟᱫᱚ ᱱᱚᱣᱟ ᱟᱞᱮ ᱥᱩᱨ ᱨᱮᱫᱚ ᱵᱟᱝᱞᱮ ᱪᱟᱥ ᱠᱚᱣᱟ ᱛᱚᱵᱮ ᱟᱞᱮ ᱠᱷᱚᱱ ᱢᱚᱴᱟᱢᱩᱴ ᱛᱮ ᱤᱧ ᱧᱮᱞ ᱟᱠᱟᱫᱟᱹᱧ ᱢᱚᱴᱟᱢᱩᱴᱤ ᱳᱭ ᱟᱨ ᱪᱮᱫ ᱪᱚᱞᱤᱥ ᱯᱚᱧᱪᱟᱥ ᱠᱤᱞᱳᱢᱤᱴᱟᱨ ᱟᱨᱪᱮᱫ ᱰᱤᱥᱴᱮᱱᱥ ᱨᱮ ᱦᱮᱸ ᱾ ᱦᱚᱸ ᱟᱨ ᱪᱮᱫ ᱯᱩᱨᱩᱞᱤᱭᱟᱹ ᱫᱚ ᱟᱞᱮ ᱫᱚ ᱯᱩᱨᱩᱞᱤᱭᱟᱹ ᱮᱞᱟᱠᱟ ᱛᱚ ᱯᱩᱨᱩᱞᱤᱭᱟᱹ ᱮᱞᱟᱠᱟ ᱾ ᱛᱚ ᱦᱮᱸ ᱪᱟᱥ ᱠᱚᱜᱮᱭᱟ ᱠᱚ ᱚᱱᱛᱮᱧ ᱧᱮᱞ ᱟᱠᱟᱫ ᱠᱚᱣᱟ ᱡᱮ ᱞᱩᱢᱟᱹᱝ ᱠᱚ ᱪᱟᱥ ᱠᱚᱜᱮᱭᱟ ᱾ ᱦᱩᱸ ᱾ ᱢᱟᱱᱮ ᱟᱞᱮ ᱱᱚᱛᱮ ᱫᱚ ᱵᱟᱝᱞᱮ ᱪᱟᱥ ᱠᱚᱜᱮᱭᱟ ᱦᱮᱸ ᱠᱟᱨᱚᱱ ᱚᱱᱠᱟ ᱦᱚᱭᱛᱳ ᱚᱱᱠᱟ ᱱᱟᱜ ᱥᱳᱨᱥ ᱵᱟᱹᱱᱩᱜᱼᱟ ᱾ ᱦᱮᱸ ᱠᱟᱨᱚᱱ ᱵᱤᱵᱷᱤᱱᱱᱚ ᱨᱚᱠᱚᱢᱟᱜ ᱪᱟᱥᱵᱟᱥ ᱛᱚ ᱢᱤᱫᱴᱮᱡ ᱥᱳᱨᱥ ᱨᱮᱱᱟᱜ ᱫᱚᱨᱠᱟᱨ ᱠᱟᱱᱟ ᱾ ᱱᱤᱛᱳᱜ ᱡᱮᱢᱚᱱ ᱱᱚᱜᱼᱚᱭ ᱡᱮᱢᱚᱱ ᱦᱩ ᱦᱩᱲᱩ ᱠᱚ ᱪᱟᱥ ᱦᱩᱭᱩᱜ ᱠᱟᱱᱟ ᱱᱤᱛᱳ ᱫᱚ ᱦᱩᱲᱩ ᱪᱟᱥ ᱾
ᱦᱩᱸ ᱾
ᱡᱮᱛᱩ ᱦᱩᱲᱩ ᱨᱮᱱᱟᱜ ᱪᱟᱦᱤᱫᱟ ᱢᱮᱱᱟᱜᱼᱟ ᱥᱮ ᱥᱳᱨᱥ ᱢᱮᱱᱟᱜᱼᱟ ᱦᱮᱸ ᱦᱩᱲᱩ ᱫᱚ ᱫᱤᱱᱟᱹᱢ ᱫᱤᱱ ᱡᱚᱢ ᱜᱟᱱᱚᱜᱼᱟ ᱾ ᱥᱮ ᱮᱸ ᱫᱩ ᱯᱟᱸᱪ ᱯᱚᱭᱥᱟ ᱮᱸ ᱟᱠᱷᱨᱤᱧ ᱦᱚᱸ ᱜᱟᱱᱚᱜ ᱜᱮᱭᱟ ᱾ ᱥᱮ ᱦᱟᱛᱟᱣ ᱦᱚᱸᱠᱚ ᱦᱟᱛᱟᱣ ᱜᱮᱭᱟ ᱟᱪᱷᱟ ᱚᱱᱟ ᱥᱟᱞᱟ ᱥᱟᱞᱟᱜ ᱛᱮ ᱡᱟᱦᱟᱸ ᱱᱚᱣᱟ ᱥᱟᱠ ᱥᱚᱵᱽᱡᱤ ᱠᱚ ᱟᱨ-ᱪᱮᱫ ᱾ ᱦᱮᱸ ᱥᱟᱠ ᱥᱚᱵᱽᱡᱤ ᱛᱚ ᱡᱟᱦᱟᱸ ᱛᱤᱱᱟᱹᱜ ᱮᱸᱻ ᱪᱟᱥ ᱠᱮᱭᱟ ᱠᱚ ᱦᱮᱸ ᱚᱱᱟᱦᱚᱸ ᱢᱤᱫᱴᱤᱡ ᱥᱳᱨᱥ ᱦᱮᱱᱟᱜ ᱛᱮᱜᱮ ᱟᱨ-ᱪᱮᱫ ᱟᱫᱚ ᱚᱝᱠᱟ ᱞᱩᱢᱟᱹᱝ ᱨᱮᱱᱟᱜ ᱫᱚ ᱚᱱᱠᱟ ᱦᱚᱭᱛᱚ ᱥᱳᱨᱥ ᱵᱟᱝ ᱦᱩᱭᱩ ᱠᱟᱱᱟ ᱥᱮ ᱩᱱᱟᱹᱜ ᱜᱟᱱ ᱦᱚᱭᱛᱚ ᱵᱟᱝᱠᱚ ᱪᱤᱱᱛᱟᱹ ᱵᱷᱟᱵᱽᱱᱟ ᱠᱟᱫᱟ ᱡᱮ ᱞᱩᱢᱝ ᱦᱚᱸ ᱢᱤᱫᱴᱤᱡ ᱟᱨ ᱪᱮᱫ ᱪᱟᱥ ᱠᱟᱱᱟ ᱥᱮ ᱧᱮᱞ ᱫᱚᱵᱚᱱ ᱧᱮᱞ ᱟᱠᱟᱫ ᱠᱚᱜᱮᱭᱟ ᱾ ᱛᱚ ᱦᱳᱭᱛᱚ ᱚᱱᱠᱟ ᱡᱟᱭᱜᱟ ᱠᱚ ᱵᱟᱹᱱᱩᱜᱼᱟ ᱩᱱᱠᱩ ᱫᱚ ᱦᱚᱭᱛᱚ ᱞᱟᱞᱚᱱ ᱯᱟᱞᱚᱱ ᱠᱚ ᱵᱮᱥᱤ ᱞᱟᱜᱟᱜᱼᱟᱥᱮ ᱦᱮᱸ ᱾ ᱠᱟᱨᱚᱱ ᱠᱚᱱᱴᱤᱱᱤᱭᱩ ᱵᱷᱟᱵ ᱛᱮ ᱢᱤᱫ ᱢᱤᱫᱴᱤᱡ ᱦᱚᱲ ᱛᱟᱦᱮᱱ ᱦᱩᱭᱩᱜ ᱛᱟᱭᱟ ᱦᱮᱸ ᱚᱱᱟ ᱟᱨ-ᱪᱮᱫ ᱩᱱᱠᱩ ᱞᱩᱢᱟᱹᱝ ᱛᱤᱡᱩ ᱟᱨ-ᱪᱮᱫ ᱴᱷᱤᱠ ᱴᱷᱟᱠ ᱩᱱᱠᱩ ᱟᱨ ᱪᱮᱫ ᱮᱸᱻ ᱮᱢᱟᱣᱠᱚ ᱦᱩᱭᱩᱜᱼᱟ ᱴᱷᱤᱠ ᱴᱷᱟᱠ ᱫᱟᱨᱮ ᱨᱚᱦᱚᱭ ᱦᱩᱭᱩᱜᱼᱟ ᱦᱮᱸ ᱾ ᱚᱠᱟᱴᱟᱜ ᱫᱟᱨᱮ ᱨᱮ ᱵᱷᱟᱜ ᱚᱦ ᱞᱩᱢᱝ ᱱᱚᱣᱟ ᱦᱮᱸ ᱚᱱᱮ ᱚᱱᱟ ᱫᱟᱨᱮ ᱠᱚ ᱯᱟᱞᱮᱜ ᱦᱩᱭᱩᱜᱼᱟ ᱛᱟᱦᱚᱞᱮ ᱩᱝ ᱠᱟ ᱦᱭᱛᱳ ᱥᱳᱨᱥ ᱵᱟᱝ ᱫᱚ ᱡᱮᱢᱚᱱ ᱛᱮ ᱟᱞᱮ ᱥᱮᱜ ᱡᱮᱢᱚᱱ ᱯᱚᱞᱴᱨᱤ ᱠᱚᱦᱚᱸ ᱠᱚ ᱪᱟᱥ ᱵᱟᱲᱟ ᱠᱚᱜᱮᱭᱟ ᱦᱩᱸ ᱛᱟᱦᱚᱞᱮ ᱚᱱᱟ ᱡᱟᱦᱟᱸ ᱮᱥ ᱥᱤ ᱵᱮᱯᱟᱨ ᱱᱚᱣᱟ ᱪᱟᱥᱵᱟᱥ ᱫᱚ ᱢᱤᱴᱤᱡ ᱥᱯᱳᱥ ᱦᱮᱸ ᱥᱳᱨ ᱥᱮ ᱯᱟᱸᱡᱟᱭᱟ ᱡᱮ ᱚᱱᱟ ᱡᱩᱫᱤ ᱥᱳᱨᱥ ᱵᱷᱟᱜᱮ ᱢᱮᱱᱟᱜᱼᱟ ᱥᱮ ᱟᱢᱫᱟᱱᱤ ᱵᱷᱟᱜᱤ ᱢᱮᱱᱟᱜᱼᱟ ᱛᱚᱠᱷᱚᱱ ᱠᱷᱟᱡ ᱜᱮ ᱚᱱᱟ ᱢᱤᱴᱤᱡ ᱦᱚᱲᱮ ᱪᱟᱥᱟ᱾ ᱦᱮᱸ ᱟᱨ ᱵᱟᱠᱷᱟᱱ ᱫᱚ ᱚᱱᱟ ᱫᱚ ᱪᱤᱛ ᱪᱮᱫᱟᱜ ᱮ ᱪᱟᱥᱟᱭ ᱦᱮᱸ ᱩᱱᱤ ᱡᱩᱚᱫᱤ ᱥᱳᱨᱥ ᱵᱟᱭ ᱵᱩᱡᱟᱭ᱾
ᱮᱠᱫᱚᱢ ᱜᱚᱢᱠᱮ ᱮᱠᱫᱚᱢ ᱟᱹᱰᱤ ᱥᱟᱹᱨᱤ ᱠᱟᱛᱷᱟ ᱵᱤᱱ ᱞᱟᱹᱭ ᱠᱮᱫᱤᱧ᱾
ᱦᱩᱸ ᱦᱩᱸ ᱦᱩᱸ᱾ ᱦᱩᱸ ᱟᱫᱚ ᱱᱚᱜᱚ ᱱᱚᱝᱠᱟ ᱜᱮ ᱟᱨ ᱪᱮᱫ ᱚᱱᱟ ᱵᱤᱨ ᱫᱤᱥᱚᱢ ᱥᱮ ᱵᱩᱨᱩ ᱫᱤᱥᱚᱢ ᱨᱮᱱᱟᱜ ᱫᱚ ᱱᱚᱝᱠᱟᱱᱟᱜ ᱜᱮ ᱢᱤᱫᱴᱤᱡ ᱟᱨ ᱪᱮᱫ ᱜᱚᱞᱯᱷᱚ ᱠᱟᱱᱟ ᱦᱮᱸ ᱟᱫᱚ ᱟᱯᱮ ᱥᱮᱱᱟᱜ ᱫᱚ ᱠᱚᱦᱚ ᱠᱩᱞᱤ ᱨᱮᱱᱟᱜ ᱦᱚᱭᱛᱚ ᱴᱟᱭᱤᱢ ᱦᱚᱸ ᱵᱟᱹᱱᱩᱜᱼᱟ ᱥᱮ ᱴᱟᱭᱤᱢ ᱠᱚᱦᱚᱸ ᱵᱟᱹᱭ ᱵᱟᱹᱭ ᱛᱮ ᱪᱟᱵᱟ ᱦᱮᱡ ᱱᱟ ᱦᱮᱸ ᱧᱟᱯᱟᱢ ᱨᱮ ᱱᱮᱥ ᱠᱟᱨᱛᱮ ᱟᱨᱦᱚᱸ ᱦᱟᱜ ᱨᱚᱯᱚᱲ ᱦᱩᱭᱩᱜ ᱜᱮᱭᱟ ᱦᱮᱸ᱾ ᱛᱟᱦᱞᱮ ᱦᱟᱸᱜ ᱱᱚᱝᱠᱟ ᱜᱮ ᱦᱟᱸᱜ ᱟᱨ ᱦᱮᱸ ᱟᱨ ᱢᱤᱫ ᱫᱷᱟᱣ ᱟᱨ ᱪᱮᱫ ᱱᱮᱠᱥᱴ ᱜᱚᱞᱯᱷᱚ ᱨᱮ ᱛᱚᱠᱷᱚᱱ ᱫᱚ ᱦᱟᱜ ᱟᱨ ᱪᱮᱫ ᱟᱯᱮ ᱥᱮᱱᱟᱜ ᱥᱮ ᱚᱱᱛᱮᱱᱟᱜ ᱟᱨ ᱪᱮᱫ ᱦᱮᱸ᱾ ᱩ ᱡᱟᱭᱦᱳᱠ ᱠᱷᱚᱵᱽᱨᱟ ᱠᱷᱚᱵᱚᱨᱮᱢ ᱞᱟᱹᱭᱟ ᱟᱨ ᱪᱮᱫ᱾
ᱮᱠᱫᱚᱢ ᱮᱠᱫᱚᱢ᱾
ᱦᱮᱸ ᱢᱟ ᱛᱟᱦᱞᱮ ᱱᱤᱛᱚᱜ ᱞᱮᱠᱟ ᱫᱚ ᱱᱤᱝᱠᱟᱹ ᱜᱮ ᱦᱮᱸ᱾
ᱦᱳᱭ ᱛᱟᱦᱚᱞᱮ᱾
ᱦᱮᱸ